ᱦᱳᱭ ᱜᱚᱝᱠᱮ, ᱟᱸᱡᱚᱢᱚᱜ ᱠᱟᱱᱟ ᱨᱚᱲ ᱟᱹᱞᱤᱧᱟᱜ?
ᱦᱳᱭ ᱜᱚᱝᱠᱮ ᱟᱵᱮᱱᱟᱜ ᱨᱚᱲ ᱟᱸᱚᱢᱚᱜ ᱠᱟᱱᱟ ᱦᱚᱭ ᱪᱮ᱾
ᱛᱟᱦᱚᱞᱮ ᱫᱟᱸᱥᱟᱭ ᱵᱟᱨᱮᱛᱮ ᱠᱟᱹᱴᱤᱡ ᱞᱟᱹᱭ ᱵᱤᱱ?
ᱚ ᱦᱳᱭ ᱜᱚᱝᱠᱮ᱾ ᱟᱨ ᱪᱮᱫ, ᱜᱚᱝᱠᱮ ᱫᱟᱺᱥᱟᱭ ᱫᱚ ᱟᱵᱚ ᱱᱚᱣᱟ ᱠᱷᱟᱛᱤᱨ ᱵᱩᱱ ᱢᱟᱱᱟᱣᱟ ᱟᱨ ᱪᱮᱫ, ᱚᱱᱮ ᱟᱵᱚ ᱨᱮᱱ ᱯᱟᱹᱦᱤᱞ ᱟᱡ ᱪᱮᱫ ᱢᱮᱱᱟᱭᱟ ᱢᱤᱫᱴᱮᱱ ᱟᱹᱰᱤ ᱫᱤᱞ ᱢᱟᱱᱮ ᱫᱤᱞᱜᱟᱹᱨᱤᱭᱟᱱ ᱦᱚᱲ ᱛᱟᱦᱮᱸ ᱠᱟᱱ ᱛᱟᱵᱚᱱ ᱡᱟᱸᱦᱟᱭ ᱫᱚ ᱟᱹᱰᱤ ᱜᱮ ᱢᱟᱱᱮ ᱥᱚᱠᱛᱚᱣᱟᱱ ᱦᱚᱲ ᱛᱟᱦᱮᱸ ᱠᱟᱱ ᱛᱟᱵᱚᱱᱟᱭ᱾ ᱡᱟᱦᱟᱭ ᱫᱚᱠᱚ ᱢᱮᱛᱟᱭ ᱠᱟᱱᱟ ᱢᱟᱱᱮ ᱦᱩᱫᱩᱨᱫᱩᱨᱜᱟᱹ ᱟᱨ ᱪᱮᱫ ᱟᱨ ᱪᱮᱫ ᱢᱟᱱᱮ ᱟᱹᱰᱤ ᱜᱮ ᱥᱚᱠᱛᱤᱥᱟᱞᱤ ᱛᱟᱦᱮᱸ ᱠᱟᱱ ᱛᱟᱠᱚᱣᱟ ᱢᱟᱱᱮ ᱛᱷᱚᱠᱛᱤ ᱛᱷᱟᱞᱤ ᱛᱟᱦᱮᱸ ᱠᱟᱱ ᱛᱟᱵᱚᱱᱟ ᱡᱟᱦᱟᱸᱭ ᱫᱚ ᱮᱴᱟᱜ ᱦᱚᱲ ᱠᱚ ᱩᱱᱤ ᱥᱟᱶ ᱠᱚ ᱵᱟᱝᱠᱚ ᱫᱟᱲᱮᱭᱟᱜ ᱠᱟᱱ ᱛᱟᱦᱮᱸᱱᱟ᱾ ᱟᱨ ᱪᱮᱫ᱾ ᱛᱟᱦᱚᱞᱮ ᱩᱱᱠᱩ ᱮᱴᱟᱜ ᱦᱚᱲᱠᱩ ᱢᱟᱱᱮ ᱩᱱᱤ ᱠᱚ ᱚᱱᱮ ᱡᱮ ᱟᱠᱚᱣᱟᱜ ᱟᱱᱰᱟᱨ ᱨᱮ ᱟᱹᱜᱩ ᱞᱟᱹᱜᱤᱫ ᱥᱮ ᱩᱱᱤ ᱦᱚᱲ ᱡᱮ ᱮᱸ ᱟᱹᱰᱤᱜᱮ ᱥᱚᱠᱛᱤᱥᱟᱞᱤᱭᱟ ᱛᱟᱦᱚᱞᱮ ᱩᱱᱤ ᱪᱤᱠᱟᱹᱛᱮ ᱵᱷᱩᱞᱟᱹᱣ ᱮ ᱦᱩᱭᱩᱜᱼᱟ
ᱦᱮᱸ᱾
ᱞᱟᱹᱜᱤᱫ ᱢᱤᱫᱴᱟᱝ ᱠᱩᱲᱤ ᱦᱚᱯᱚᱱ ᱠᱚ ᱩᱱᱤ ᱪᱮᱛᱟᱱ ᱠᱚ ᱪᱟᱣ ᱟᱫᱮᱭᱟ ᱟᱨ ᱪᱮᱫ᱾ ᱡᱮ ᱠᱚ ᱧᱮᱞᱮ ᱠᱟᱱᱟ ᱠᱚ ᱡᱮ ᱵᱟᱝᱢᱟ ᱱᱩᱭ ᱫᱚ ᱟᱵᱚ ᱪᱮᱛᱟᱱ ᱛᱮᱫᱚ ᱵᱟᱭ ᱜᱟᱱᱚᱜ ᱠᱟᱱᱟ ᱞᱟᱹᱲᱦᱟᱹᱭ ᱛᱮᱦᱚᱸ ᱵᱟᱵᱚᱱ ᱫᱟᱲᱮᱭᱟᱜ ᱠᱟᱱᱟ ᱛᱟᱦᱚᱞᱮ ᱩᱱᱤ ᱞᱟᱹᱜᱤᱫ ᱢᱤᱫᱴᱮᱱ ᱠᱩᱲᱤ ᱦᱚᱯᱚᱱ ᱵᱮᱡᱟᱣᱟ ᱛᱟᱦᱚᱞᱮ ᱩᱱᱤ ᱠᱷᱟᱱ ᱫᱚ ᱩᱱᱤ ᱵᱩᱞᱟᱹᱣ ᱥᱩᱞᱟᱹᱣ ᱠᱟᱛᱮᱫ ᱟᱡ ᱪᱮᱫ ᱟᱵᱚᱣᱟᱜ ᱤᱭᱟᱹ ᱨᱮᱵᱩᱱ ᱟᱹᱜᱩ ᱫᱟᱲᱮᱭᱟᱭᱟ, ᱚᱱᱠᱟ ᱠᱟᱛᱮᱫ ᱢᱟᱱᱮ ᱢᱤᱫᱴᱮᱱ ᱠᱩᱲᱤ ᱦᱚᱯᱚᱱ ᱪᱟᱲ ᱠᱟᱛᱮᱫ ᱢᱟᱱᱮ ᱟᱠᱚ ᱠᱚ ᱟᱨᱠᱤ ᱠᱚ ᱟᱹᱠᱤᱨ ᱠᱮᱫᱮᱭᱟ ᱪᱮᱫ ᱚᱱᱠᱟ ᱠᱟᱛᱮᱫ᱾
ᱟᱪᱪᱷᱟ᱾
ᱦᱳᱭ ᱛᱟᱦᱚᱞᱮ ᱟᱫᱚ ᱚᱱᱟ ᱠᱷᱟᱹᱛᱤᱨ ᱜᱮ ᱟᱵᱚ ᱫᱚ ᱟ ᱪᱮᱫ ᱢᱟᱱᱮ ᱟᱵᱚᱣᱟᱜ ᱢᱟᱱᱮ ᱮᱸ ᱟᱵᱩ ᱡᱟᱦᱟᱸ ᱤᱭᱟᱹ ᱠᱚ ᱢᱟᱱᱮ ᱟᱵᱚᱣᱟᱜ ᱡᱟᱦᱟᱸ ᱥᱟᱨᱟ ᱡᱤᱵᱚᱱ ᱯᱟᱞᱴᱟᱣ ᱟᱵᱚᱱ ᱥᱟᱶᱛᱮ ᱱᱚᱣᱟ ᱠᱷᱟᱹᱛᱤᱨ ᱛᱮ ᱡᱮ ᱟᱵ ᱟᱵᱚ ᱱᱚᱝᱠᱟ ᱡᱩᱫᱤ ᱢᱟᱱᱮ ᱦᱚᱲ ᱠᱚᱲᱟ ᱜᱤᱫᱽᱨᱟᱹ ᱞᱮᱠᱟ ᱜᱮᱵᱚ ᱟᱸᱜᱨᱚᱜ ᱢᱟᱱᱮ ᱵᱚ ᱦᱚᱲᱚᱜ ᱠᱟᱛᱮ ᱵᱚᱱ ᱪᱟᱞᱟᱜᱼᱟ ᱛᱟᱦᱚᱞᱮ ᱠᱚ ᱛᱚ ᱪᱤᱱᱦᱟᱹᱣ ᱵᱚᱱᱟ ᱠᱚᱣᱟ ᱟᱨ ᱪᱮᱫ᱾ ᱟᱨ ᱚᱱᱠᱟ ᱡᱮ ᱡᱩᱫᱤ ᱠᱩᱲᱤ ᱜᱤᱫᱽᱨᱟᱹᱣᱟᱜ ᱢᱟᱱᱮ ᱥᱟᱹᱲᱤ ᱠᱚᱵᱩᱱ ᱵᱟᱸᱫᱮ ᱠᱟᱛᱮᱫ ᱤᱭᱟᱹ ᱵᱚᱱ ᱪᱟᱞᱟᱣ ᱞᱮᱱᱠᱷᱟᱱ ᱫᱮ ᱚᱱᱠᱟ ᱞᱮᱠᱷᱟᱱ ᱩᱱᱠᱩ ᱫᱚ ᱵᱟᱝᱠᱚ ᱵᱩᱡ ᱫᱟᱲᱮᱭᱟᱜᱼᱟ ᱪᱮᱫ? ᱦᱮᱸ᱾ ᱚᱱᱟ ᱠᱷᱟᱹᱛᱤᱨ ᱛᱮ ᱟᱵᱚ ᱫᱚ ᱢᱟᱱᱮ ᱫᱤᱥᱚᱢ ᱫᱤᱥᱚᱢ ᱵᱩᱱ ᱫᱟᱲᱟᱱᱟ ᱟᱨ ᱪᱮᱫ ᱩᱱᱤ ᱯᱟᱸᱡᱟ ᱞᱟᱹᱜᱤᱫ ᱟᱨ ᱪᱮᱫ᱾ ᱡᱟᱦᱟᱱᱟᱜ ᱢᱟᱱᱮ ᱫᱩᱭᱟᱹᱨ ᱠᱚᱨᱮ ᱵᱚᱱ ᱩᱭᱩᱢᱟ ᱯᱟᱥᱮᱡ ᱪᱚ ᱩᱱᱤ ᱦᱚᱲᱴᱟᱜ ᱟᱨ ᱴᱷᱤᱠ ᱩᱸᱰᱩᱝ ᱠᱟᱫᱮᱭᱟ ᱟᱨ ᱪᱮᱫ᱾ ᱚᱱᱟ ᱠᱷᱟᱹᱛᱤᱨ ᱜᱮ ᱟᱨ ᱪᱮᱫ ᱟᱹᱞᱤᱧ ᱫᱚᱞᱤᱧ ᱵᱟᱲ ᱰᱟᱭᱟ ᱡᱮ ᱫᱤᱥᱚᱢ ᱟᱨ ᱪᱮᱫ ᱫᱟᱬᱟᱸᱱ ᱫᱟᱸᱥᱟᱭ ᱫᱟᱬᱟᱱ ᱦᱩᱭᱩᱜ ᱛᱟᱦᱮᱸᱫ᱾
ᱟᱪᱪᱷᱟ ᱩᱦᱩᱸ᱾ ᱦᱮᱸ ᱢᱟᱱᱮ ᱟᱹᱰᱤ ᱱᱟᱯᱟᱭ ᱜᱮᱵᱤᱱ ᱞᱟᱹᱭ ᱠᱮᱫᱟ ᱩᱱᱟᱹᱜᱴᱟ ᱫᱚ ᱵᱟᱲᱟᱭ ᱵᱟᱝ ᱛᱟᱦᱮᱸᱜ ᱠᱟᱱ ᱛᱟᱹᱞᱤᱧᱟ ᱟᱹᱞᱤᱧᱟᱜ ᱦᱚᱸ᱾ ᱢᱟᱜ-ᱟ ᱴᱮ ᱜᱮ ᱵᱟᱲᱟᱭ ᱧᱟᱢᱱᱟ᱾
ᱦᱳᱭ ᱜᱚᱝᱠᱮ ᱟᱨ ᱛᱟᱦᱚᱞᱮ ᱟᱨ ᱚᱱᱟ ᱪᱷᱟᱰᱟ ᱦᱚ ᱮᱸᱫ
ᱠᱟᱨᱟᱢ ᱮᱱᱮᱡ ᱠᱚ ᱦᱩᱭᱩᱜ ᱜᱮ ᱟᱵᱤᱱ ᱚᱱᱛᱮ?
ᱦᱳᱭ ᱜᱚᱝᱠᱮ ᱟᱞᱮ ᱥᱮᱡ ᱦᱚᱸ ᱠᱟᱨᱟᱢ ᱠᱚ ᱦᱩᱭᱩᱜ ᱜᱮᱭᱟ᱾ ᱯᱮ ᱥᱮᱫ ᱠᱟᱨᱟᱢ ᱠᱚ ᱚᱠᱟ ᱞᱮᱠᱟ ᱦᱩᱭᱩᱜ ᱛᱮᱦᱮᱱᱟ ᱟᱨ ᱪᱮᱫ?
ᱟᱞᱮ ᱥᱮᱜ ᱠᱟᱨᱟᱢ ᱠᱚᱫᱚ ᱵᱟᱝ ᱦᱳᱭᱳᱜ ᱜᱮᱭᱟ᱾ ᱧᱮᱞ ᱵᱟᱝ ᱦᱚᱭ ᱠᱟᱱᱟ᱾ ᱟᱞᱮ ᱟᱛᱩ ᱨᱮᱫᱚ ᱵᱟᱝ ᱦᱩᱭᱩᱜ ᱜᱮᱭᱟ᱾ ᱟᱹᱞᱤᱧ ᱮᱠᱷᱚᱱᱳ ᱯᱚᱨᱡᱚᱱᱛᱚ ᱵᱟᱞᱤᱧ ᱧᱮᱞ ᱟᱠᱟᱫᱟ᱾ ᱟᱱᱟ ᱟᱸᱡᱚᱢ ᱦᱩᱭ ᱠᱟᱱᱟ ᱮᱢᱱᱤ ᱵᱷᱤᱰᱭᱳ ᱠᱚᱨᱮ ᱧᱮᱞ ᱵᱟᱲᱟ ᱦᱳᱭ ᱠᱟᱱᱟ᱾ ᱠᱤᱱᱛᱩ ᱚᱱᱠᱟ ᱱᱟᱜ ᱡᱟᱭᱜᱟ ᱠᱚᱨᱮᱜ ᱫᱚ ᱮᱠᱷᱚᱱᱚ ᱯᱚᱨᱡᱚᱱᱛᱟ ᱵᱟᱞᱤᱧ ᱪᱟᱞᱟᱣ ᱫᱟᱲᱮᱭ ᱠᱟᱫᱟ ᱡᱮ ᱡᱟᱦᱟᱸ ᱨᱮ ᱠᱟᱨᱟᱢ ᱦᱩᱭᱩᱜ ᱠᱟᱱᱟ ᱠᱟᱹᱴᱤᱡ ᱧᱮᱞ ᱦᱩᱭ ᱞᱮᱱ ᱜᱮ᱾ ᱛᱩ ᱨᱮᱦᱚᱸ ᱥᱮ ᱨᱚᱠᱚᱢ ᱵᱟᱝ ᱦᱳᱭᱳᱜ ᱜᱮᱭᱟ, ᱛᱟᱦᱚᱞᱮ ᱚᱸᱜ ᱧᱮᱞ ᱵᱟᱲᱟ ᱵᱟᱝ ᱦᱩᱭ ᱠᱟᱱᱟ᱾ ᱟᱵᱤᱱ ᱚᱱᱛᱮ ᱦᱚᱭᱩᱜ ᱜᱮᱭᱟ ᱠᱟᱨᱟᱢ ᱠᱚ?
ᱦᱳᱭ ᱜᱚᱝᱠᱮ᱾ ᱠᱟᱨᱟᱢ ᱠᱩᱫᱚ ᱟᱞᱮ ᱥᱮᱱ ᱫᱚ ᱦᱳᱭᱳᱜ ᱜᱮᱭᱟ ᱥᱟᱶᱛᱮ ᱟᱛᱩ ᱠᱚᱨᱮ ᱠᱩ ᱠᱟᱨᱟᱢ ᱜᱤᱭᱟ᱾ ᱟᱫᱚ ᱠᱟᱨᱟᱢ ᱦᱚᱸ ᱟᱢ ᱪᱮᱜ ᱞᱮᱠᱟᱱ ᱠᱟᱨᱟᱢ ᱛᱮᱦᱮᱸᱱᱟ ᱢᱟᱱᱮ ᱦᱳᱭ ᱦᱳᱭ ᱟᱨ ᱪᱮᱫ᱾ ᱜᱚᱝᱠᱮ ᱠᱟᱨᱟᱢ ᱫᱚ ᱟᱭᱢᱟ ᱞᱮᱠᱟᱱ ᱜᱮ ᱦᱩᱭᱩᱜ ᱛᱮᱦᱮᱸᱱᱟ ᱟᱨ ᱪᱮᱫ᱾ ᱮᱸᱜ ᱡᱮᱢᱚᱱ ᱞᱮᱠᱟ ᱛᱮ ᱟᱭ ᱦᱩᱭᱩᱜ ᱚᱱᱟ ᱡᱮᱢᱚᱱ ᱡᱟᱦᱟᱸ ᱠᱩ ᱞᱮᱱᱠᱷᱟᱱ ᱩᱱ ᱚᱠᱛᱚ ᱠᱩ ᱠᱟᱨᱟᱢ ᱜᱮᱭᱟ᱾ ᱚᱱᱟ ᱪᱷᱟᱰᱟ ᱦᱚᱸ ᱟᱨ ᱪᱮᱜ ᱢᱟᱱᱮ ᱟᱹᱛᱩ ᱠᱚᱨᱮ ᱦᱚᱸ ᱠᱩ ᱠᱟᱨᱟᱢᱟ᱾ ᱛᱟᱨᱯᱚᱨ ᱫᱤᱥᱚᱢ ᱠᱟᱨᱟᱢ ᱦᱚᱸ ᱡᱟᱹᱱᱤᱡ᱾ ᱜᱟᱱ ᱜᱮ ᱟᱫᱚ ᱚᱱᱟ ᱨᱮᱱᱟᱜ ᱠᱟᱹᱴᱤᱡ ᱦᱟᱹᱴᱤᱧ ᱢᱮᱱᱟᱜ-ᱟ ᱪᱮ ᱟᱨ ᱪᱮᱜ ᱚᱸᱰᱮ ᱡᱟᱦᱟᱸᱭ ᱜᱩᱨᱩ ᱦᱚᱲ ᱛᱟᱦᱮᱸ ᱱᱟᱭ ᱩᱱᱤ ᱚᱱᱟ ᱠᱩ ᱡᱚᱛᱚ ᱠᱷᱚᱱ ᱢᱟᱬᱟᱝ ᱛᱮ ᱡᱟᱦᱟᱸ ᱴᱷᱮᱜ ᱠᱟᱨᱟᱢ ᱫᱟᱨᱮᱜ ᱠᱟᱱᱟ ᱚᱱᱟ ᱠᱚ ᱢᱟᱜ ᱟᱹᱜᱩ ᱭᱟᱹᱠᱩ ᱢᱟᱜ ᱟᱹᱜᱩ ᱠᱟᱛᱮᱜ ᱟᱨ ᱪᱤᱜ ᱡᱟᱦᱟᱸ ᱠᱟᱢᱨᱩ ᱥᱮ ᱠᱟᱢᱨᱩ ᱟᱨ ᱪᱤᱞᱤ ᱠᱤᱱ ᱩᱸ ᱛᱮᱦᱮᱸ ᱠᱟᱱᱟ ᱟᱨ ᱪᱮ ᱚᱱᱟ ᱠᱩ ᱤᱫᱤ ᱠᱟᱛᱮᱜ ᱩᱱᱤ ᱢᱤᱫ ᱵᱟᱨ ᱟᱰᱤ ᱜᱟᱱ ᱜᱮ ᱢᱟᱱᱮ ᱥᱟᱨᱟ ᱧᱤᱫᱟᱹ ᱜᱮ ᱮᱸ ᱥᱟᱱᱟᱢ ᱢᱟᱱᱢᱤ ᱠᱩ ᱢᱟᱱᱮ ᱠᱚ ᱫᱩᱲᱩᱵ ᱠᱚᱜ-ᱟ ᱠᱚ ᱟᱛᱮᱜ ᱠᱚ ᱟᱸᱡᱚᱢ ᱛᱟᱭᱟ ᱠᱩ ᱡᱮ ᱟᱡ ᱢᱟᱱᱮ ᱩᱠ ᱚᱠᱟ ᱞᱮᱠᱟ ᱵᱷᱟᱵᱽ ᱛᱮ ᱮᱸ ᱚᱱᱟ ᱠᱚ ᱡᱤᱱᱤᱥ ᱴᱟᱭ ᱞᱟᱹᱭᱟ ᱟᱨ ᱪᱮᱜ
ᱱᱟᱪᱪᱷᱟ ᱚᱱᱟ ᱵᱤᱱᱛᱤ ᱞᱤᱠᱟ ᱟᱸᱡᱚᱢ ᱦᱩᱭ ᱠᱟᱱᱟ᱾
ᱦᱚᱭ ᱦᱚᱭ ᱦᱚᱭ ᱦᱚᱭ ᱚᱱᱠᱟ ᱵᱤᱱᱛᱤ ᱞᱮᱠᱟ ᱜᱮ ᱟᱨ ᱪᱤᱜ ᱠᱟᱨᱟᱢ ᱫᱚ
ᱟᱪᱪᱷᱟ᱾
ᱦᱚᱭ
ᱟᱨ ᱠᱩ ᱢᱟᱱᱮ ᱦᱩᱡᱩᱜ-ᱟ ᱥᱮ ᱩᱱ ᱚᱠᱛᱚ ᱟᱨ ᱠᱩ ᱫᱚᱱ ᱟᱹᱜᱩᱭᱟ ᱟᱨ ᱪᱤᱜ ᱟᱨ ᱪᱮᱜ ᱫᱚᱱ ᱦᱩᱭᱩᱜ ᱛᱮᱦᱮᱱᱟ ᱟᱨ ᱪᱤᱜ ᱡᱮᱢᱚᱱ ᱱᱚᱣᱚ ᱟᱹᱛᱩ ᱨᱮ ᱠᱷᱟᱱ ᱫᱚ ᱡᱮᱢᱚᱱ ᱩᱱᱠᱩ ᱟᱜᱩᱭᱟ ᱩᱱ ᱚᱠᱛᱚ ᱟᱨ ᱪᱮᱫ ᱫᱚᱱ ᱩᱱᱠᱩ ᱡᱟᱦᱟᱸᱭ ᱠᱚᱲᱟ ᱠᱩ ᱛᱮᱦᱮᱱᱟ ᱠᱟᱨᱟᱢ ᱠᱩ ᱫᱚᱱ ᱛᱮᱦᱮᱱᱟ ᱟᱨ ᱪᱤ
ᱮᱦ ᱚᱸ ᱢᱟᱱᱮ ᱟᱰᱤ ᱡᱟᱭᱜᱟ ᱨᱮᱦᱚᱸ ᱧᱮᱞ ᱦᱩᱭ ᱠᱟᱱᱟ᱾ ᱢᱟᱱᱮ ᱟᱸᱡᱚᱢᱚᱜ ᱜᱮᱭᱟ ᱡᱮ ᱵᱟᱭᱨᱮ ᱠᱷᱚᱱ ᱠᱟᱨᱟᱢ ᱫᱚᱞᱚ ᱫᱚᱞ‌ ᱠᱚ ᱟᱜᱩ ᱜᱮᱭᱟ ᱫᱤ ᱠᱚ ᱮᱱᱮᱡᱽ ᱜᱮᱭᱟ᱾
ᱦᱚᱭ ᱦᱚᱭ ᱦᱚᱭ ᱜᱚᱝᱠᱮ ᱚᱱᱟ ᱫᱚ ᱦᱚᱭ᱾ ᱩᱱᱠᱩ ᱦᱚᱸ ᱚᱱᱟ ᱞᱟᱹᱜᱤᱜ ᱠᱚ ᱟᱹᱜᱩ ᱠᱚᱣᱟ ᱡᱟᱛᱮ ᱢᱟᱱᱮ ᱵᱷᱟᱜᱤᱜ-ᱟ ᱪᱮᱜ ᱢᱟᱱᱮ ᱢᱤᱫᱴᱮᱱ ᱦᱩᱭᱩᱜ ᱢᱟ᱾ ᱟᱨ ᱡᱩᱫᱤ ᱦᱚᱲ ᱠᱩ ᱵᱟᱹᱠᱩ ᱛᱮᱦᱮᱸᱱ ᱠᱷᱟᱱ ᱫᱚ ᱢᱤᱫᱴᱮᱱ ᱵᱷᱟᱜᱤ ᱦᱩᱭᱩᱜ-ᱟ ᱡᱮ ᱦᱚᱲ ᱠᱩ ᱡᱚᱢ ᱩᱪᱩ ᱠᱩ ᱠᱩ ᱦᱩᱭᱩᱜ-ᱟ ᱥᱮ ᱟᱨ ᱢᱤᱫᱴᱮᱱ ᱱᱟᱶᱟ ᱡᱤᱫᱤ ᱡᱟᱦᱟᱸ ᱚᱲᱟᱜ ᱠᱚ ᱮᱦᱚᱵ ᱮᱫᱟ ᱮᱱᱠᱷᱟᱱ ᱢᱤᱫᱴᱮᱱ ᱥᱟᱶᱛᱷᱤ ᱟᱨ ᱪᱤᱜ ᱦᱩᱭᱩᱜ-ᱟ ᱟᱨ ᱪᱤ
ᱦᱮᱸ
ᱦᱚᱭ ᱜᱚᱝᱠᱮ ᱜᱚᱝᱠᱮ ᱛᱟᱞᱦᱮ ᱟᱯᱮ ᱥᱮᱫ ᱫᱚ ᱯᱟᱱ ᱠᱩᱫᱚ ᱵᱟᱝ ᱦᱩᱭᱩᱜ-ᱟ ᱛᱟᱦᱚᱞᱮ ᱟᱵᱚ ᱟᱵᱮᱱ ᱪᱤᱜ ᱵᱮᱱ ᱢᱚᱱᱮᱭᱟ ᱡᱮ ᱚᱱᱛᱮ ᱡᱩᱫᱤ ᱡᱟᱦᱟᱸ ᱚᱲᱟᱜ ᱠᱚᱨᱮ ᱡᱩᱫᱤ ᱠᱟᱲᱟᱢ ᱠᱩ ᱫᱟᱨᱮᱭ ᱱᱟ ᱛᱦᱟᱞᱮ ᱛᱚᱠᱷᱚᱱ ᱫᱚ ᱠᱩ ᱪᱤᱜ ᱠᱩ ᱪᱮᱠᱟᱭ ᱛᱟᱸᱦᱮᱱᱟ ᱟᱨ ᱪᱤ ᱚᱱᱛᱮ ᱫᱚ?
ᱢᱟᱱᱮ ᱚᱱᱠᱟ ᱫᱚ ᱮᱠᱷᱚᱱᱚ ᱯᱚᱨᱡᱚᱱᱛᱚ ᱵᱟᱞᱤᱧ ᱧᱮᱞ ᱵᱟᱲᱟᱣ ᱠᱟᱫᱟ ᱟᱫᱚ ᱚᱸ ᱠᱟ ᱫᱚ ᱢᱟᱱᱮ ᱧᱮᱞ ᱵᱟᱲᱟ ᱵᱟᱝ ᱦᱩᱭ ᱠᱟᱱᱟ ᱛᱚ
ᱟᱪᱪᱷᱟ᱾
ᱛᱟᱯᱚᱨᱮ ᱡᱟᱦᱟᱸᱭ ᱚᱲᱟᱜ ᱠᱚᱨᱮ ᱢᱟ ᱦᱩᱭᱩᱜ ᱜᱮᱭᱟ ᱦᱟᱸᱜ ᱫᱚ ᱢᱟᱱᱮ ᱚᱝᱠᱟ ᱟᱸᱡᱚᱢᱚ ᱵᱟᱝ ᱦᱩᱭ ᱠᱟᱱᱟ ᱩᱱᱠᱩ ᱛᱚ ᱦᱳᱭ ᱛᱚ ᱵᱟᱝ ᱠᱚ ᱞᱟᱹᱭ ᱜᱮᱭᱟ ᱵᱟᱝ ᱠᱚ ᱯᱚᱠᱟᱥ ᱜᱮᱭᱟ᱾
ᱩᱸᱦᱩᱸᱜ ᱜᱚᱝᱠᱮ ᱦᱳᱭ ᱱᱚᱣᱟ ᱫᱚ ᱟᱹᱞᱠ ᱢᱮᱱᱟ ᱡᱮ ᱟᱹᱰᱤ ᱡᱩᱫᱤ ᱱᱚᱣᱟ ᱠᱩᱫ ᱟᱹᱲᱤ ᱞᱮᱱᱠᱷᱟᱱ ᱫᱚ ᱟᱹᱰᱤ ᱜᱮ ᱟᱡ ᱜᱤ ᱢᱟᱱᱮ ᱚᱱᱟ ᱠᱩᱫᱟᱹᱲᱤ ᱫᱚ ᱡᱟᱦᱟᱸᱱᱟᱜ ᱢᱤᱫᱴᱮᱱ ᱥᱚᱝᱠᱷᱮᱛ ᱛᱟᱸᱦᱮ ᱩᱪᱤ ᱚᱱᱟ ᱠᱷᱟᱹᱛᱤᱨ ᱚᱱᱟ ᱨᱮᱱᱟᱜ ᱫᱚ ᱢᱤᱫᱴᱮᱱ ᱵᱤᱯᱚᱫ ᱨᱮᱱᱟᱜ ᱥᱚᱝᱠᱷᱮᱛ ᱫᱚ ᱪᱮᱫ ᱢᱮᱱᱟ ᱵᱤᱯᱟᱹᱫ ᱨᱮᱱᱟᱜ ᱥᱚᱝᱠᱮᱛ ᱠᱟᱱᱟ ᱪᱮᱫ ᱟᱹᱞᱤᱧ ᱞᱤᱧ ᱡᱟᱦᱟᱸ ᱛᱤᱱᱟᱹᱜ ᱞᱤᱧ ᱵᱟᱰᱟᱭᱟ ᱪᱮ ᱟᱨ ᱵᱟᱝ ᱚᱝᱠᱟ ᱦᱩᱭ ᱵᱟᱲᱟᱣ ᱠᱟᱱᱟ ᱡᱟᱦᱟᱸᱱᱟᱜ ᱚᱲᱟᱜ ᱠᱚᱨᱮ ᱟᱪᱮ ᱢᱟᱱᱮ ᱚᱱᱟ ᱠᱩ ᱫᱟᱨᱮ ᱫᱚ ᱵᱟᱝ ᱵᱷᱟᱠ ᱜᱮᱭᱟ ᱡᱮ ᱚᱲᱟᱜ ᱠᱚᱨᱮ ᱫᱚ
ᱟᱪᱪᱷᱟ ᱢᱟᱱᱮ ᱪᱮᱫ ᱪᱮᱫ ᱫᱟᱨᱮ ᱡᱩᱫᱤ ᱵᱤᱱ ᱞᱟᱹᱭ ᱠᱮᱭᱟ?
ᱜᱚᱝᱠᱮ ᱫᱟᱨᱮ ᱫᱚ ᱡᱟᱦᱟᱸ ᱠᱟᱨᱟᱢ ᱫᱟᱨᱮ ᱛᱟᱦᱮᱸᱱᱟ ᱚᱱᱟ ᱫᱟᱨᱮ ᱜᱮ ᱟᱨ ᱪᱮᱫ?
ᱠᱟᱨᱟᱢ ᱫᱟᱨᱮ ᱛᱟᱯᱚᱨᱮ ᱮᱢᱚᱱᱚ ᱟᱸᱡᱚᱢ ᱦᱩᱭ ᱠᱟᱱᱟ ᱦᱚᱴ ᱴᱮᱱ ᱡᱮ ᱡᱩᱫᱤ ᱡᱟᱦᱟᱸᱭ ᱚᱲᱟᱜ ᱨᱮ ᱢᱮᱱ ᱩᱱᱤ ᱡᱟᱦᱟᱸ ᱦᱳᱲᱳ ᱠᱚ ᱛᱤᱠᱤᱭᱟ ᱚᱱᱟ ᱦᱳᱲᱳ ᱡᱩᱫᱤ ᱢᱟᱱᱮ ᱯᱚᱴᱠᱚᱡᱚᱜ ᱜᱮᱭᱟ ᱥᱮᱨᱚᱠᱚᱢ ᱾
ᱜᱚᱝᱠᱮ ᱚᱱᱟ ᱦᱩᱲᱩ ᱛᱤᱠᱤ ᱫᱚ ᱟᱹᱞᱤᱧ ᱦᱚᱸ ᱯᱚᱴᱠᱚᱡ ᱫᱚ ᱧᱮᱞ ᱟᱠᱟᱜ ᱜᱮᱭᱟ ᱞᱤᱧ ᱾ ᱟᱫᱚ ᱚᱱᱟ ᱫᱚ ᱯᱚᱴᱠᱚᱪᱚᱜ ᱛᱟᱦᱮᱱ ᱜᱮᱭᱟ ᱾ ᱟᱨ ᱡᱩᱫᱤ ᱥᱤᱛᱩᱝ ᱞᱚᱞᱚ ᱚᱝᱠᱟ ᱵᱷᱟᱵ ᱛᱮ ᱛᱟᱦᱮᱱ ᱚᱱᱟ ᱫᱚ ᱯᱚᱴᱠᱚᱡ ᱫᱟᱲᱮᱜ ᱜᱮᱭᱟᱜ ᱡᱮ ᱫᱟᱠᱟ ᱛᱟᱦᱮᱱᱟ᱾ ᱟᱫᱚ ᱚᱱᱟ ᱠᱚ ᱤᱫᱤ ᱠᱟᱛᱮᱜ ᱫᱚ ᱟᱹᱞᱤᱧ ᱫᱚ ᱩᱱᱟᱹᱜ ᱫᱚ ᱵᱟᱹᱞᱤᱧ ᱵᱟᱰᱟᱭᱟ ᱾ ᱟᱵᱮᱱ ᱡᱟᱦᱟᱸ ᱵᱮᱱ ᱞᱟᱹᱭ ᱠᱮᱫᱟ, ᱟᱵᱮᱱ ᱚᱱᱟ ᱠᱚ ᱤᱫᱤ ᱠᱟᱛᱮ ᱡᱟᱦᱟᱸ ᱛᱤᱱᱟᱹᱜ ᱜᱟᱱ ᱵᱮᱱ ᱵᱟᱰᱟᱭᱟ ᱠᱟᱹᱴᱤᱡ ᱞᱟᱹᱭ ᱥᱚᱫᱚᱨ ᱵᱮᱱ ᱟᱨ ᱪᱮᱫ ᱾
ᱟᱹᱞᱤᱧ ᱫᱚ ᱵᱟᱹᱞᱤᱧ ᱵᱟᱲᱟᱭᱟ ᱟᱸᱡᱚᱢ ᱦᱩᱭ ᱠᱟᱱᱟ ᱡᱮ, ᱢᱟᱱᱮ ᱚᱱᱟ ᱦᱩᱲᱩ ᱡᱟᱦᱟᱸ ᱠᱚ ᱛᱤᱠᱤᱭᱟ ᱚᱱᱟ ᱛᱮᱜᱤ ᱡᱩᱫᱤ ᱚᱱᱟ ᱯᱚᱴᱠᱚᱡᱚᱜ-ᱟ ᱛᱟᱦᱞᱮ ᱚᱱᱟ ᱩᱯᱳᱞᱚᱠᱷᱮ ᱦᱚᱸ ᱠᱟᱨᱟᱢ ᱠᱚ ᱠᱚᱨᱟᱣ ᱦᱚᱪᱚᱭ ᱜᱮᱭᱟ ᱚᱱᱟ ᱚᱲᱟᱜ ᱨᱮ ᱾
ᱟᱪᱪᱷᱟ ᱾ ᱜᱚᱝᱠᱮ ᱟᱵᱮᱱ ᱵᱮᱱ ᱞᱟᱹᱭ ᱠᱮᱜ ᱞᱮᱠᱟ, ᱛᱚ ᱟᱞᱤᱧ ᱫᱚ ᱚᱱᱟ ᱤᱫᱤ ᱠᱟᱛᱮᱫ ᱫᱚ ᱵᱟᱝ ᱞᱤᱧ ᱞᱟᱹᱭ ᱫᱟᱲᱮᱭᱟᱜ ᱠᱟᱱᱟ᱾ ᱦᱮᱸ ᱡᱩᱫᱤᱭᱳ ᱠᱟᱨᱟᱢ ᱠᱚ ᱠᱚᱨᱟᱣ ᱜᱮᱭᱟ ᱢᱮᱱ ᱠᱟᱜ ᱠᱷᱟᱸᱱ ᱟᱞᱮ ᱥᱮᱫ ᱫᱚ ᱚᱱᱠᱟ ᱟᱹᱣᱨᱤ ᱧᱮᱞᱚᱜ-ᱟ ᱪᱮ ᱟᱨ ᱚᱱᱠᱟ ᱟᱹᱞᱤᱧ ᱚᱝᱠᱟ ᱟᱹᱣᱨᱤ ᱞᱤᱧ ᱧᱮᱞᱟ᱾
ᱦᱳᱭ ᱾
ᱛᱟᱞᱦᱮ ᱩᱱᱤ ᱯᱟᱛᱟ ᱯᱚᱨᱚᱵᱽ ᱠᱚ ᱦᱩᱭᱩᱜ ᱜᱮᱭᱟ ᱚᱱᱛᱮ?
ᱦᱟᱸ
ᱯᱟᱛᱟ ᱯᱚᱨᱚᱵᱽ ᱠᱚ ᱦᱩᱭᱩᱜ ᱜᱮᱭᱟ ᱚᱱᱛᱮ ᱨᱮ?
ᱦᱳᱭ ᱜᱚᱝᱠᱮ ᱟᱞᱮ ᱥᱮᱫ ᱫᱚ ᱯᱟᱛᱟ ᱯᱚᱨᱚᱵᱽ ᱠᱚ ᱦᱚᱸ ᱦᱩᱭ ᱫᱚ ᱦᱩᱭᱩᱜ ᱜᱮᱭᱟ, ᱟᱹᱰᱤ ᱠᱚᱢ ᱜᱮ ᱢᱟᱱᱮ ᱟᱹᱰᱤ ᱠᱚᱢ ᱜᱮ ᱟᱨ ᱪᱮᱫ ᱟᱞᱮ ᱥᱮᱱ ᱫᱚ ᱾ ᱚ ᱜᱚᱝᱠᱮ ᱟᱯᱮ ᱥᱮᱱ ᱜᱮᱛᱚ ᱟᱰᱤ ᱞᱮᱠᱟᱱ ᱠᱚ ᱯᱟᱛᱟ ᱯᱚᱨᱚᱵᱽ ᱠᱚᱫᱚ ᱦᱳᱭᱳᱜ-ᱟ ᱵᱟᱝ ᱢᱟ ᱞᱤᱧ ᱟᱸᱡᱚᱢ ᱟᱠᱟᱫᱟ᱾ ᱚᱱᱛᱮ ᱟᱯᱮ ᱯᱟᱥᱴᱟ ᱫᱚ ᱛᱟᱞᱦᱮ ᱟᱯᱮ ᱯᱟᱥᱴᱟ ᱜᱮ ᱞᱟᱹᱭ ᱵᱮᱱ ᱟᱨ ᱪᱮ ᱟᱯᱮ ᱥᱮᱫ ᱯᱟᱛᱟ ᱠᱚ ᱚᱠᱟ ᱞᱮᱠᱟ ᱦᱩᱭᱩᱜ ᱛᱟᱦᱮᱸᱱᱟ ᱟᱨ ᱪᱮᱫ ᱚᱱᱟ ᱠᱩ ᱵᱮᱱ ᱞᱟᱹᱭ ᱞᱮᱠᱷᱟᱱ ᱵᱷᱟᱹᱜᱤᱜ-ᱟ ᱪᱮ ᱢᱟᱱᱮ ᱟᱞᱮ ᱥᱮᱱ ᱫᱚ ᱟᱹᱰᱤ ᱠᱚᱢ ᱜᱮ ᱦᱩᱭᱩᱜ ᱛᱟᱦᱮᱱᱟ ᱾ ᱢᱮᱱᱠᱷᱟᱱ ᱟᱯᱮ ᱥᱮᱫ ᱫᱚ ᱡᱮᱦᱮᱛᱩ ᱚᱱᱛᱮ ᱦᱟᱱᱟ ᱡᱷᱟᱲᱜᱨᱟᱢ ᱠᱷᱚᱱ ᱚᱱᱮ ᱢᱩᱠᱩᱴᱢᱩᱱᱤᱯᱩᱨ ᱚᱱᱟ ᱚᱛᱮᱱᱟᱜ ᱮᱞᱟᱠᱟ ᱫᱚ ᱟᱹᱰᱤ ᱡᱟᱹᱥᱛᱤ ᱜᱮ ᱦᱩᱭᱩᱜ ᱛᱮᱦᱮᱱᱟ ᱟᱨ ᱪᱮᱫ᱾
ᱦᱩᱸ ᱯᱟᱛᱟ ᱠᱚᱫᱚ ᱦᱩᱭᱩᱜ-ᱟ ᱠᱤᱱᱛᱩ ᱟᱹᱞᱤᱧ ᱚᱱᱟ ᱠᱚᱨᱮ ᱫᱚ ᱵᱟᱞᱤᱧ ᱪᱟᱞᱟᱣ ᱵᱟᱲᱟ ᱟᱠᱟᱱᱟ, ᱢᱟᱱᱮ ᱵᱟᱭᱨᱮ ᱥᱮᱫ ᱨᱮᱜᱮ ᱵᱮᱥᱤ ᱛᱟᱦᱮᱸ ᱵᱟᱲᱟ ᱦᱩᱭ ᱠᱟᱱᱟ᱾ ᱛᱟᱞᱦᱮ ᱚᱱᱟ ᱥᱚᱵ ᱡᱟᱭᱜᱟ ᱨᱮᱫᱚ ᱥᱮᱨᱚᱠᱚᱢ ᱪᱟᱞᱟᱣ ᱵᱟᱝ ᱦᱩᱭ ᱟᱠᱟᱱᱟ ᱾ ᱚᱱᱟ ᱥᱤᱞᱫᱟᱹ ᱚᱱᱟ ᱠᱚᱨᱮ ᱫᱚ ᱯᱟᱛᱟ ᱦᱩᱭᱩᱜ ᱜᱮᱭᱟ ᱛᱚ, ᱡᱮᱢᱚᱱ ᱛᱟᱯᱚᱨᱮ ᱯᱟᱴ ᱴᱟᱵᱤᱸᱫᱟᱹ ᱚᱱᱟ ᱠᱚᱨᱮᱜ ᱫᱚ ᱟᱹᱰᱤ ᱡᱟᱹᱥᱛᱤ ᱜᱮ ᱦᱩᱭᱩᱜ ᱜᱮᱭᱟ ᱾ ᱛᱟᱯᱚᱨ ᱚᱱᱟ ᱵᱮᱞᱯᱟᱲᱟ ᱚᱱᱟ ᱠᱚᱨᱮ ᱵᱩᱜ ᱵᱩᱨᱩ ᱵᱚᱸᱜᱟ ᱠᱚ ᱾ ᱚᱱᱟ ᱠᱚᱨᱮ ᱞᱟᱜᱟᱰᱤ ᱠᱚ ᱟᱹᱰᱤ ᱡᱟᱹᱥ ᱛᱤ ᱠᱩ ᱦᱩᱭᱩᱜ ᱜᱮᱭᱟ ᱠᱤᱱᱛᱩ ᱮᱠᱷᱚᱱ ᱯᱚᱨᱡᱚᱱᱛᱚ ᱚᱱᱟ ᱥᱚᱵ ᱡᱟᱭᱜᱟ ᱨᱮ ᱟᱹᱞᱤᱧ ᱫᱚ ᱵᱟᱹᱞᱤᱧ ᱪᱟᱞᱟᱣ ᱵᱟᱲᱟ ᱟᱠᱟᱱᱟ ᱾ ᱟᱹᱰᱤ ᱦᱚᱲ ᱪᱟᱞᱟᱣ ᱵᱟᱲᱟᱣ
ᱟᱪᱪᱷᱟ ᱾ ᱦᱳᱭ ᱜᱚᱝᱠᱮ ᱟᱨ ᱚᱱᱮ ᱛᱚ ᱦᱟᱸᱜ ᱟᱨ ᱠᱤᱪᱷᱩ ᱫᱤᱱ ᱯᱚᱨ ᱜᱤ ᱦᱟᱸᱜ ᱛᱚ ᱯᱟᱛᱟᱵᱤᱸᱰᱟᱹ ᱦᱟᱸᱜ ᱢᱟᱱᱮ ᱡᱟᱦᱟᱸ ᱟᱸ ᱚᱱᱟ ᱯᱚᱨᱚᱵᱽ ᱦᱟᱸᱜ ᱟᱨ ᱪᱤᱜ ᱢᱟᱱᱮ ᱥᱮᱴᱮᱨ ᱦᱤᱡᱩᱜ ᱠᱟᱱᱟ ᱟᱨ ᱪᱮᱫ ᱾
ᱦᱮᱸ ᱾ ᱛᱟᱯᱚᱨᱮ ᱟᱸᱡᱚᱢ ᱦᱩᱭ ᱟᱠᱟᱱᱟ ᱯᱟᱴᱟᱵᱤᱫᱟᱹ ᱨᱮ ᱵᱟᱭᱨᱮ ᱠᱷᱚᱱ ᱟᱹᱰᱤ ᱦᱚᱲ ᱠᱚ ᱦᱤᱡᱩᱜ ᱜᱮᱭᱟ ᱵᱟᱭᱨᱮ ᱥᱴᱮᱴ ᱠᱷᱚᱱ ᱦᱚᱸ ᱾
ᱦᱳᱭ ᱦᱳᱭ ᱜᱚᱝᱠᱮ ᱚᱸᱰᱮ ᱡᱟᱦᱟᱸ ᱴᱷᱮᱡ ᱦᱩᱭᱩᱜ ᱛᱟᱦᱮᱱᱟ ᱟᱹᱰᱤ ᱜᱮ ᱧᱩᱢ ᱢᱟᱱᱤᱡ ᱟᱨ ᱥᱟᱶᱛᱮ ᱟᱹᱰᱤ ᱫᱟᱢᱟᱱ ᱫᱟᱢᱟᱱ ᱡᱤᱱᱤᱥ ᱠᱚᱦᱚᱸ ᱧᱟᱢᱚᱫ ᱛᱟᱦᱮᱱ ᱜᱮᱭᱟ ᱟᱨ ᱪᱮᱫ ᱡᱟᱦᱟᱸ ᱠᱚᱠᱚ ᱯᱚᱛᱚᱵ ᱠᱷᱚᱱ ᱮᱛᱚᱦᱚᱵ ᱠᱟᱛᱮᱫ ᱟᱭᱢᱟ ᱞᱮᱠᱟᱱ ᱚᱱᱟ ᱟᱸᱜ ᱥᱟᱨ ᱠᱚ ᱟᱹᱰᱤ ᱜᱟᱱ ᱡᱤᱱᱤᱥ ᱠᱚᱦᱚᱸ ᱧᱟᱢᱚᱜ ᱛᱟᱦᱮᱱᱟ ᱚᱱᱟ ᱠᱷᱟᱹᱛᱤᱨ ᱛᱮᱦᱚᱸ ᱠᱚ ᱪᱟᱞᱟᱜ-ᱟ ᱥᱟᱶ ᱛᱮ ᱨᱟᱹᱥᱠᱟᱹ ᱦᱚᱸ ᱨᱟᱹᱥ ᱠᱟᱹᱭ ᱛᱟᱦᱮᱱ ᱟᱠᱚ ᱡᱮ ᱾
ᱦᱮᱸ᱾
ᱟᱢ ᱫᱚ ᱞᱮᱠᱟᱱ ᱡᱤᱱᱤᱥ ᱠᱚᱦᱚᱸ ᱧᱟᱢᱚᱜ ᱛᱟᱦᱮᱱᱟ ᱟᱨ ᱨᱟᱹᱥᱠᱟᱹ ᱦᱩᱭᱩᱜ-ᱟ ᱡᱮ ᱢᱤᱫᱴᱮᱱ ᱧᱮᱞ ᱨᱮᱱᱟᱜ ᱥᱟᱱᱟ᱾
ᱦᱮᱸ ᱾ ᱛᱟᱯᱚᱨᱮ ᱟᱹᱰᱤ ᱨᱚᱠᱚᱢ ᱡᱤᱱᱤᱥ ᱠᱚ ᱟᱠᱷᱨᱤᱧ ᱜᱮᱭᱟ ᱟᱥᱵᱟᱵ ᱯᱚᱛᱨᱚ ᱠᱚ ᱾ ᱡᱟᱦᱟᱸ ᱛᱟᱦᱮᱱ ᱜᱮᱭᱟ ᱢᱟᱨᱮ ᱢᱟᱨᱮ
ᱦᱳᱭ ᱦᱳᱭ ᱦᱳᱭ ᱾ ᱜᱚᱝᱠᱮ ᱛᱟᱦᱚᱞᱮ ᱟᱵᱮᱱ ᱫᱚᱵᱮᱱ ᱪᱟᱞᱟᱣ ᱵᱟᱲᱟ ᱟᱠᱟᱱ ᱜᱮᱭᱟ ᱛᱚ?
ᱵᱟᱝ ᱟᱹᱞᱤᱧ ᱫᱚ ᱠᱤᱱᱛᱩ ᱵᱟᱞᱤᱧ ᱪᱟᱞᱟᱣ ᱠᱟᱱᱟ᱾ ᱛᱚᱵᱮ ᱪᱟᱞᱟᱣ ᱢᱟᱱᱮ ᱟᱹᱞᱤᱧ ᱱᱤᱭᱟᱹ ᱵᱟᱨ ᱫᱚ ᱪᱟᱞᱟᱣ ᱨᱮᱱᱟᱜ ᱤᱪᱪᱷᱟᱹ ᱢᱮᱱᱟᱜ ᱛᱟᱹᱟᱞᱤᱧᱟ, ᱢᱟᱱᱮ ᱮᱠᱷᱚᱱ ᱚᱲᱟᱜ ᱨᱮᱜᱮ ᱢᱮᱱᱟᱜ ᱞᱤᱧᱟᱹ ᱛᱚ᱾ ᱛᱚᱵᱮ ᱪᱟᱞᱟᱣ ᱪᱟᱞᱟᱣ ᱦᱚ ᱫᱚᱨᱠᱟᱨ ᱠᱟᱱᱟ᱾
ᱦᱳᱭ ᱦᱳᱭ ᱦᱳᱭ ᱜᱚᱝᱠᱮ ᱟᱹᱞᱤᱧ ᱦᱚᱸ ᱞᱟᱦᱟ ᱥᱮᱨᱢᱟ ᱫᱚ ᱟᱨᱪᱮᱫ ᱚᱸᱰᱮ ᱥᱩᱨ ᱨᱮᱞᱤᱧ ᱛᱟᱦᱮᱸ ᱠᱟᱱ ᱨᱮᱦᱚᱸ ᱟᱨ ᱪᱮᱫ? ᱮᱸ ᱵᱟᱹᱞᱤᱧ ᱪᱟᱞᱟᱜᱼᱟ ᱢᱟᱱᱮ ᱪᱮᱫ ᱚᱱᱮ ᱫᱟᱜ ᱡᱟᱹᱯᱩᱫ ᱠᱷᱟᱹᱛᱤᱨ ᱛᱮ ᱪᱮᱫ ᱟᱹᱞᱤᱧ ᱦᱚᱸ ᱵᱟᱟᱹᱞᱤᱧ ᱪᱟᱞᱟᱣ ᱞᱮᱱᱟ ᱢᱮᱱᱠᱷᱟᱱ ᱱᱤᱭᱟᱹ ᱵᱷᱟᱲᱟ ᱟᱹᱞᱤᱧ ᱦᱚᱞᱤᱧ ᱢᱚᱱᱮᱭᱮᱫᱟ ᱪᱮᱫ ᱞᱤᱧ ᱪᱟᱞᱟᱣ ᱦᱤᱡᱩᱜᱼᱟ ᱟᱨ ᱪᱮᱫ᱾ ᱟᱨ ᱪᱮᱫ ᱚᱱᱛᱮ ᱨᱮᱜᱮ ᱟᱨ ᱜᱟᱛᱮ ᱜᱤᱫᱽᱨᱟᱹ ᱠᱚ ᱢᱮᱱᱟᱜ ᱠᱚᱣᱟ ᱪᱮᱫ ᱚᱱᱛᱮ ᱫᱤᱱ ᱚᱱᱮ ᱚᱱᱟ ᱥᱩᱨ ᱥᱩᱯᱩᱨ ᱨᱮ ᱟᱢᱫᱟ ᱫᱤᱱ ᱞᱤᱧ ᱛᱟᱦᱮᱸᱭᱮᱱᱟ ᱪᱮᱫ᱾
ᱟᱪᱪᱷᱟ ᱦᱮᱸ ᱪᱟᱞᱟᱣ ᱦᱚᱸ ᱠᱟᱹᱴᱤᱡ ᱪᱟᱞᱟᱣ ᱦᱚᱸ ᱠᱟᱹᱴᱤᱡ ᱞᱟᱹᱠᱛᱤ ᱠᱟᱱᱟ ᱢᱮ ᱯᱟᱛᱟ ᱯᱚᱨᱚᱵᱽ ᱠᱚ ᱧᱮᱞ ᱦᱚᱸ ᱫᱚᱨᱠᱟᱨ᱾ ᱢᱟᱱᱮ ᱚᱠᱟ ᱚᱠᱟ ᱞᱮᱠᱟ ᱦᱩᱭᱩᱜ ᱠᱟᱱᱟ ᱚᱱᱟ ᱧᱮᱞ ᱠᱚᱦᱚᱸ ᱫᱚᱨᱠᱟᱨ ᱡᱮᱦᱮᱛᱩ ᱢᱤᱫᱴᱟᱜ ᱜᱮ ᱡᱤᱭᱚᱱ ᱢᱮᱱᱟᱜᱼᱟ, ᱟ ᱡᱤᱭᱚᱱ ᱧᱮᱞ ᱱᱤᱭᱟᱹ ᱠᱚ ᱧᱮᱞ ᱫᱚ ᱫᱚᱨᱠᱟᱨ ᱠᱟᱱᱟ᱾
ᱦᱳᱭ᱾
ᱛᱟᱯᱚᱨᱮ ᱵᱟᱭᱨᱮ ᱥᱮᱫ ᱚ ᱡᱟᱠᱚ ᱪᱟᱞᱟᱜ ᱜᱮ ᱡᱮᱢᱚᱱ ᱵᱩᱨᱩ ᱵᱚᱸᱜᱟ ᱛᱟᱯᱚᱨᱮ ᱦᱟᱸᱱᱛᱮ ᱟᱹᱰᱤ ᱥᱟᱹᱜᱤᱧ ᱡᱟᱦᱟᱸ ᱵᱚᱸᱜᱟ ᱵᱩᱨᱩ ᱠᱚ ᱦᱩᱭᱩᱜ ᱜᱮᱭᱟ᱾ ᱛᱟᱯᱚᱨᱮ ᱚᱱᱟ ᱠᱚᱨᱮ ᱞᱩᱜᱩ ᱵᱩᱨᱩ ᱚᱱᱟ ᱠᱚᱨᱮ ᱪᱟᱞᱟᱣ ᱫᱚᱨᱠᱟᱨ ᱠᱟᱱᱟ ᱢᱤᱫ ᱫᱷᱟᱣ ᱨᱮᱦᱚᱸ᱾
ᱦᱳᱭ ᱪᱟᱞᱟᱣ ᱫᱚᱨᱠᱟᱨ ᱠᱟᱱ ᱜᱮᱭᱟ ᱜᱚᱝᱠᱮ ᱚᱱᱟ ᱠᱚᱨᱮ ᱦᱚᱸ᱾
ᱦᱮᱸ᱾
ᱟ
ᱛᱚᱵᱮ ᱢᱟᱱᱮ ᱟᱸᱡᱚᱢ ᱦᱩᱭ ᱠᱟᱱᱟ, ᱡᱮ ᱯᱟᱛᱟ ᱯᱚᱨᱚᱵ ᱠᱚᱨᱮ ᱫᱚ ᱦᱟᱺᱰᱤ ᱯᱟᱹᱣᱟᱹ ᱵᱤᱥᱤ ᱠᱚ ᱟᱹᱠᱷᱨᱤᱧ ᱫᱟᱲᱮ ᱜᱮᱭᱟ ᱱᱤᱭᱟᱹ ᱵᱮᱯᱟᱨ ᱨᱮ ᱡᱩᱫᱤ ᱞᱟᱹᱭᱟ ᱠᱮᱭᱟ ᱛᱤᱱᱟᱹᱜᱟᱜ ᱵᱷᱟᱜᱮ ᱦᱩᱭᱩᱜ ᱠᱟᱱᱟ ᱵᱟᱹᱲᱤᱡ ᱠᱟᱱᱟ ᱟᱵᱚ ᱥᱚᱢᱟᱡᱽ ᱞᱟᱹᱜᱤᱫ?
ᱦᱳᱭ ᱦᱳᱭ ᱜᱚᱝᱠᱮ᱾
ᱢᱟᱱᱮ ᱟᱵᱤᱱ ᱱᱤᱭᱟᱹ ᱵᱮᱵᱟᱨ ᱪᱮᱫ ᱵᱤᱱ ᱢᱚᱱᱮᱭᱟᱮ ᱦᱟᱺᱰᱤ ᱯᱟᱹᱣᱟᱹ ᱟᱹᱰᱤ ᱡᱟᱹᱛᱤ ᱜᱮ ᱟᱹᱠᱷᱨᱤᱧᱚᱜ ᱠᱟᱱᱟ ᱱᱤᱭᱟᱹ ᱠᱤ ᱵᱷᱟᱜᱤ ᱦᱩᱭᱩᱜ ᱠᱟᱱᱟ ᱥᱮ ᱵᱟᱹᱲ ᱦᱩᱭᱩᱜ ᱠᱟᱱᱟ ᱟᱵᱚ ᱥᱚᱢᱟᱡᱽ ᱞᱟᱹᱜᱤᱫ?
ᱜᱚᱝᱠᱮ ᱱᱚᱣᱟ ᱫᱚ ᱡᱟᱦᱟᱸᱭ ᱠᱚ ᱟ
ᱢᱟᱱᱮ ᱚᱸᱰᱮᱱ ᱠᱚ ᱡᱟᱦᱟᱸᱭ ᱠᱚᱢᱤ ᱴᱤ ᱠᱚ ᱢᱮᱱᱟᱜ ᱠᱚᱣᱟ ᱪᱮ ᱡᱟᱦᱟᱸᱭ ᱠᱩ ᱢᱟᱱᱮ ᱱᱚᱣᱟ ᱠᱩ ᱯᱟᱛᱟ ᱥᱮ ᱯᱚᱨᱚᱵᱽ ᱠᱚ ᱦᱩᱭ ᱦᱚᱪᱚᱭ ᱫᱟ ᱟᱨ ᱪᱮᱫ᱾ ᱱᱚᱣᱟ ᱫᱚ ᱩᱱᱠᱩᱣᱟᱜ ᱠᱟᱹ ᱴᱤᱡ ᱥᱚᱱᱛᱷᱚᱨ ᱫᱚᱨᱠᱟᱨ ᱠᱟᱱᱟ ᱡᱮ ᱡᱟᱦᱟᱸᱭ ᱦᱟᱺᱰᱤ ᱯᱟᱹᱣᱟᱹ ᱠᱚ ᱟᱠᱷᱨᱤᱧᱮᱫᱟ ᱡᱮ ᱢᱤᱫᱴᱮᱱ ᱦᱚᱲ ᱢᱟᱱᱮ ᱡᱟᱦᱟᱸᱭ ᱠᱚ ᱟᱠᱷᱨᱤᱧ ᱞᱮᱫᱟ ᱩᱝᱠᱩ ᱦᱚᱸ ᱠᱟᱹᱴᱤᱡ ᱦᱩᱫᱤᱥ ᱫᱚᱨᱠᱟᱨ ᱡᱟᱦᱟᱸᱭ ᱦᱟᱺᱰᱤ ᱠᱚ ᱟᱠᱷᱨᱤᱧ ᱞᱮᱠᱷᱟᱱ ᱫᱚ ᱦᱚᱲ ᱫᱚ ᱧᱩ ᱨᱮᱱ ᱫᱚ ᱟᱢᱫᱟ ᱜᱟᱱ ᱠᱚ ᱛᱟᱦᱮᱸᱱ ᱜᱮᱭᱟ ᱟᱨ ᱪᱮᱫ? ᱟᱨ ᱩᱱᱩᱠᱩ ᱦᱚᱸ ᱱᱚᱝᱠᱟ ᱵᱷᱟᱵ ᱛᱮᱠᱚ ᱧᱩᱭᱟ ᱟᱨ ᱪᱮ, ᱢᱟᱱᱮ ᱢᱟᱱᱮ ᱢᱟᱱᱮ ᱡᱟᱦᱟᱸ ᱫᱚ ᱢᱟᱱᱮ ᱟᱹᱰᱤ ᱡᱟᱹᱥᱛᱤ᱾ ᱛᱟᱦᱚᱞᱮ ᱩᱱᱤ ᱡᱩᱫᱤ ᱚᱝᱠᱟ ᱠᱟᱛᱮ ᱧᱩ ᱠᱟᱛᱮ ᱡᱩᱫᱤ ᱯᱟᱛᱟ ᱯᱚᱨᱚᱵᱽ ᱨᱮ ᱛᱟᱵᱮᱨ ᱠᱟᱛᱮᱫ ᱮ ᱛᱟᱦᱮᱸᱱᱟ ᱥᱮ ᱚᱝᱠᱟ ᱮ ᱡᱚᱫᱤ ᱛᱟᱦᱮᱸᱞᱮᱱᱠᱷᱟᱱ ᱫᱚ ᱛᱟᱦᱚᱞᱮ ᱢᱤᱫᱴᱮᱱ ᱮᱸ ᱵᱟᱹᱲᱤᱡ ᱤᱯᱷᱮᱠᱴ ᱪᱟᱞᱟᱜᱼᱟ ᱪᱮᱫ ᱡᱟᱦᱟᱸᱭ ᱠᱚᱠᱚ ᱧᱮᱞᱟ ᱪᱤ᱾ ᱱᱮ ᱡᱟᱦᱟᱸᱭ ᱥᱟᱹᱜᱤᱧ ᱠᱷᱚᱱ ᱱᱮ ᱱᱚᱣᱟ ᱯᱚᱨᱚᱵᱽ ᱧᱮᱞ ᱠᱚ ᱦᱤᱡᱩᱜᱼᱟ ᱥᱮ ᱯᱟ ᱯᱟᱲᱛᱟ ᱧᱮᱞ ᱠᱚ ᱦᱤᱡᱩᱜᱼᱟ, ᱩᱱᱠᱩ ᱠᱩ ᱢᱚᱱᱮᱭᱟ ᱡᱮ ᱱᱚᱰᱮᱱᱠᱩ ᱦᱚᱲ ᱡᱟᱦᱟᱸᱭ ᱠᱚᱢᱤᱴᱤ ᱠᱚ ᱢᱮᱱᱟᱜ ᱠᱚᱣᱟ ᱩᱱᱠᱩ ᱚᱱᱟ ᱤᱫᱤ ᱠᱟᱛᱮᱜ ᱠᱟᱹ ᱴᱤᱡ ᱢᱟᱱᱮ ᱵᱟᱠᱩ ᱵᱟᱠᱩ ᱚᱱᱛᱮ ᱵᱟᱠᱚ ᱫᱷᱮᱭᱟᱱᱜ ᱠᱟᱱᱟ ᱪᱮᱫ ᱡᱮ ᱱᱚᱝᱠᱟ ᱦᱟᱺᱰᱤ ᱯᱟᱹᱣᱨᱟᱹ ᱠᱚ ᱧᱩ ᱠᱟᱛᱮᱫ ᱱᱚᱝᱠᱟ ᱦᱚᱲ ᱠᱚ ᱜᱤᱛᱤᱡ ᱵᱟᱲᱟᱜ ᱠᱟᱱᱟ ᱢᱤᱫᱴᱮᱱ ᱵᱟᱹᱲᱤᱡ ᱢᱮᱥᱮᱡ ᱪᱟᱞᱟᱜᱼᱟ ᱟᱨ ᱪᱮᱫ᱾
ᱪᱷᱟ ᱦᱮᱸ ᱛᱟᱯᱚᱨᱮ ᱧᱮᱞᱚᱜ ᱜᱮᱭᱟ ᱡᱮ ᱞᱚᱥᱚᱫ ᱠᱚᱨᱮ ᱜᱤ ᱛᱤᱜ ᱵᱟᱲᱟᱭᱟ ᱫᱤᱭᱮ ᱥᱳᱥᱟᱞ ᱢᱤᱰᱤᱭᱟ ᱠᱚᱨᱮ ᱢᱟᱡᱷᱮ ᱢᱚᱫᱽᱷᱮ ᱧᱮᱞ ᱧᱟᱢᱚᱼᱜ ᱜᱮᱭᱟ ᱱᱤᱝᱠᱟᱹᱱᱟᱜ ᱮᱱᱮᱡ ᱥᱮᱨᱮᱧ᱾
ᱦᱳᱭ ᱦᱳᱭ ᱟᱪᱪᱷᱟ ᱛᱟᱦᱞᱮ ᱚᱱᱟ ᱫᱚ ᱢᱤᱫᱴᱮᱱ ᱵᱟᱹᱲᱤᱡ ᱢᱮᱥᱮᱡ ᱪᱟᱞᱟᱜ ᱠᱟᱱᱟ᱾
ᱢᱟᱱᱮ ᱱᱤᱭᱟᱹ ᱟᱵᱚ ᱥᱚᱢᱟᱡ ᱜᱮ ᱢᱤᱫᱴᱟᱝ ᱵᱟᱹᱲᱤᱡ ᱦᱩᱭᱩᱜ ᱠᱟᱱᱟ ᱢᱟᱱᱮ ᱮᱴᱟᱜ ᱡᱟᱦᱟᱸᱭ ᱦᱚᱲ ᱠᱚ ᱢᱮᱱᱟᱜ ᱠᱚᱣᱟ ᱵᱟᱹᱲᱤᱡ ᱱᱚᱡᱚᱨ ᱛᱮᱠᱚ ᱧᱮᱞ ᱮᱫᱟ ᱡᱮ ᱱᱩᱠᱩ ᱫᱚ ᱱᱤᱝᱠᱟᱹ ᱠᱚ ᱮᱱᱮᱡ ᱵᱟᱲᱟᱭ ᱠᱟᱱᱟ ᱧᱩ ᱵᱩᱞ ᱠᱟᱛᱮᱫ᱾
ᱦᱳᱭ ᱦᱳᱭ ᱜᱚᱢᱠᱮ ᱛᱟᱦᱞᱮ ᱚᱱᱟ ᱫᱚ ᱟᱹᱞᱤᱧ ᱱᱚᱝᱠᱟᱞᱤᱧ ᱢᱮᱱᱟ ᱡᱮ ᱩᱱ ᱚᱠᱛᱚ ᱫᱚ ᱵᱟᱝ ᱟᱠᱷᱨᱤᱧ ᱞᱮᱠᱷᱟᱱ ᱜᱮ ᱵᱷᱟᱜᱤᱜᱼᱟ ᱟᱨ ᱡᱩᱫᱤ ᱯᱮ ᱟᱠᱷᱨᱤᱧ ᱡᱩᱫᱤ ᱯᱮ ᱢᱮᱱ ᱠᱷᱟᱱ ᱫᱚ ᱛᱟᱦᱞᱮ ᱩᱱᱠᱩ ᱦᱚᱸ ᱩᱱᱟᱹᱜ ᱠᱷᱚᱱ ᱡᱟᱹᱥᱛᱤ ᱟᱞᱚ ᱯᱮ ᱮᱢᱟ ᱠᱚᱣᱟ ᱵᱟᱝᱠᱷᱟᱱ ᱫᱚ ᱱᱚᱝᱠᱟ ᱡᱮ ᱢᱤᱫᱴᱮᱱ ᱮᱱᱮᱡ ᱥᱮᱨᱮᱧ ᱛᱟᱞᱟᱨᱮ ᱡᱩᱫᱤ ᱡᱟᱦᱟᱸᱭ ᱢᱟᱛᱟᱞ ᱦᱚᱲ ᱡᱩᱫᱤ ᱚᱱᱠᱟ ᱛᱟᱞᱟ ᱠᱚᱨᱮ ᱜᱤᱛᱤᱡ ᱠᱚᱜᱟᱱ ᱛᱟᱦᱚᱞᱮ ᱚᱠᱟ ᱞᱮᱠᱟ ᱵᱩᱡᱷᱟᱹᱜᱼᱟ ᱪᱮᱫ ᱢᱤᱫᱴᱮᱱ ᱵᱷᱟᱹᱜᱤ ᱵᱟᱝ ᱵᱩᱡᱷᱟᱹᱜᱼᱟ ᱥᱮ ᱦᱳᱭ ᱥᱮ ᱟᱨ ᱪᱮᱫ ᱢᱤᱫᱴᱮᱱ ᱥᱳᱥᱟᱞ ᱢᱤᱰᱤᱭᱟ ᱨᱮᱦᱚᱸ ᱵᱟᱹᱲᱤᱡ ᱮᱯᱷᱮᱠᱴ ᱯᱟᱲᱟᱜᱼᱟ᱾ ᱛᱟᱦᱚᱞᱮ ᱚᱱᱠᱟ ᱫᱚ ᱩᱱᱠᱩ ᱠᱟᱹᱴᱤᱡ ᱥᱚᱱᱛᱚᱨ ᱠᱚ ᱫᱚᱨᱠᱟᱨ ᱠᱟᱱᱟ ᱠᱚ ᱡᱟᱦᱟᱸᱭ ᱚᱸᱰᱮ ᱠᱚᱢᱤᱴᱤ ᱠᱚ ᱛᱟᱦᱮᱱᱟ, ᱡᱮ ᱩᱱᱠᱩ ᱡᱟᱦᱟᱸᱭ ᱤᱭᱟᱹ ᱠᱚ ᱡᱟᱦᱟᱸᱭ ᱦᱟᱺᱰᱤ ᱠᱚ ᱟᱠᱷᱨᱤᱧ ᱫᱚ ᱩᱱᱠᱩ ᱫᱚ ᱠᱤᱪᱷᱩ ᱫᱤᱱ ᱞᱟᱹᱜᱤᱫ ᱟᱯᱮ ᱫᱚ ᱢᱟᱱᱟ ᱠᱚᱯᱮ ᱟᱨ ᱪᱮᱫ᱾ ᱯᱚᱭᱥᱟ ᱠᱟᱹᱣᱰᱤ ᱦᱩᱭᱩᱜᱼᱟ ᱢᱮᱱᱠᱷᱟᱱ ᱵᱷᱟᱹᱜᱤ ᱠᱟᱛᱷᱟ, ᱢᱮᱱᱠᱷᱟᱱ ᱚᱱᱟ ᱚᱱᱟ ᱵᱟᱫ ᱠᱟᱛᱮᱫ ᱦᱚᱸ ᱮᱴᱟᱜ ᱟᱠᱷᱨᱤᱧ ᱯᱮ ᱟᱨ ᱪᱮᱫ ᱦᱟᱺᱰᱤ ᱯᱟᱹᱣᱨᱟᱹ ᱵᱟᱫ ᱠᱟᱛᱮᱫ᱾ ᱟᱪᱪᱷᱟ ᱚᱱᱟᱞᱤᱧ ᱟᱹᱞᱤᱧ ᱞᱤᱧ ᱢᱮᱱᱟ᱾
ᱦᱮᱸ ᱟᱞᱤᱧ ᱦᱚ ᱞᱤᱧ ᱢᱚᱱᱮᱭᱟ ᱚᱱᱟ ᱯᱟᱛᱟ ᱯᱚᱨᱚᱵᱽ ᱠᱚᱨᱮᱫᱚ ᱦᱟᱺᱰᱤ ᱯᱟᱹᱨᱣᱟᱹ ᱮᱠᱟᱞ ᱜᱮ ᱵᱚᱱᱫᱚ ᱞᱮᱠᱷᱟᱱ ᱜᱮ ᱱᱟᱯᱟᱭᱚᱜᱼᱟ᱾
ᱦᱳᱭ ᱦᱳᱭ ᱟᱯᱮ ᱮᱴᱟᱜ ᱡᱤᱱᱤᱥ ᱠᱚ ᱟᱠᱷᱨᱤᱧ ᱠᱷᱟᱱ ᱯᱮ ᱵᱷᱟᱜᱤᱜᱼᱟ ᱢᱟᱱᱮ ᱵᱟᱠᱷᱟᱱ ᱫᱚ ᱢᱤᱫᱴᱮᱱ ᱢᱟᱱᱮ ᱟᱵᱚᱣᱟᱜ ᱥᱚᱢᱟᱡ ᱨᱮ ᱵᱟᱹᱲᱤᱡ ᱯᱟᱲᱟᱜ ᱠᱟᱱᱟ ᱪᱮᱫ ᱢᱟᱱᱮ ᱦᱟᱺᱰᱤ ᱧᱩ ᱠᱟᱛᱮᱫ ᱜᱤᱛᱤᱡ ᱵᱟᱲᱟᱭᱟᱭ ᱦᱮᱸᱥᱮ ᱚᱠᱟᱞᱮᱠᱟ ᱟᱨ ᱡᱮ ᱩᱱᱟᱹᱜ ᱦᱚᱲ ᱠᱚ ᱮᱱᱮᱡ ᱟᱠᱚ ᱥᱟᱶᱛᱮ ᱫᱮᱥ ᱫᱤᱥᱚᱢ ᱠᱚᱨᱮᱱ ᱦᱚᱲ ᱠᱚ ᱦᱤᱡᱩᱜᱼᱟ ᱩᱱᱠᱩ ᱧᱮᱞ ᱤᱫᱤᱭᱟᱠᱚ ᱚᱸᱰᱮᱱᱟᱜ ᱚᱠᱟᱞᱮᱠᱟ ᱦᱩᱭᱩᱜ ᱠᱟᱱᱟ ᱩᱱᱠᱩ